ᱦᱮᱞᱳ
ᱦᱮᱞᱳ
ᱦᱮᱸ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱚᱸ ᱪᱮᱫ ᱮᱢ ᱪᱤᱠᱟᱹᱭᱮᱫᱟ
ᱦᱚᱭ ᱱᱤᱛᱚᱜ ᱫᱚ ᱫᱩᱨᱩᱵ ᱵᱟᱲᱟ ᱦᱩᱭᱟ ᱠᱟᱱᱟ
ᱦᱮᱸ ᱤᱧ ᱦᱚᱸ ᱫᱩᱲᱩᱵ ᱟᱠᱟᱱᱟᱹᱧ ᱛᱚ ᱫᱟᱹᱛᱟᱹᱱᱤ ᱠᱚ ᱦᱩᱭᱱᱟ ᱥᱮ ᱟᱹᱣᱨᱤ
ᱫᱟᱹᱛᱟᱹᱱᱤ ᱠᱚᱫᱚ ᱟᱣᱨᱤ ᱦᱩᱭᱩᱜᱼᱟ ᱱᱚᱜ ᱚᱭ ᱱᱤᱛᱚᱜ ᱜᱮ ᱵᱮᱨᱮᱫ ᱫᱟᱹᱛᱟᱹᱱᱤ ᱟᱹᱣᱨᱤᱧ ᱫᱟᱹᱛᱱᱤᱜ-ᱟ ᱟᱨ ᱟᱢᱟᱜ ᱫᱚ ᱦᱩᱭᱮᱱ ᱛᱟᱢᱟ ᱥᱮ ᱵᱟᱝ?
ᱦᱮᱸ ᱤᱧ ᱫᱚ ᱫᱟᱹᱛᱟᱹᱱᱤ ᱠᱟᱛᱮ ᱪᱟ ᱠᱷᱟᱹᱡᱟᱹᱲᱤ ᱠᱚ ᱡᱚᱢ ᱠᱟᱛᱮᱜ ᱜᱮᱧ ᱫᱩᱲᱩᱵ ᱡᱤᱨᱟᱹᱣ ᱟᱠᱟᱱᱟ᱾
ᱚ
ᱦᱳᱭ
ᱦᱮᱸ ᱞᱟᱹᱭᱫᱟᱹᱧ ᱛᱚ ᱢᱤᱫᱴᱮᱱ ᱠᱩᱠᱞᱤ ᱛᱟᱦᱮᱸ ᱠᱟᱱᱟ
ᱦᱮᱸ ᱞᱟᱹᱭ ᱢᱮ
ᱞᱟᱹᱭᱫᱟᱹᱧ ᱡᱮ ᱟᱯᱮ ᱥᱮᱫ ᱫᱚ ᱵᱮᱥᱤ ᱠᱟᱭᱛᱮ ᱪᱮᱫ ᱵᱟᱯᱞᱟ ᱠᱚ ᱧᱮᱞ ᱧᱟᱢᱚᱜᱼᱟ ᱠᱟᱴᱤ ᱠᱟᱹᱴᱤᱡ ᱮᱢ ᱞᱟᱹᱭ ᱞᱮᱠᱷᱟᱱ ᱵᱷᱟᱲᱮ ᱠᱚᱜᱼᱟ᱾
ᱟᱞᱮᱥᱮᱫ ᱫᱚ ᱦᱟᱸᱜ ᱮᱠᱷᱚᱱ ᱫᱚ ᱥᱟᱹᱜᱩᱱ ᱵᱟᱯᱞᱟ ᱧᱮᱞᱚᱜ ᱠᱟᱱᱟ ᱟᱨ ᱠᱚᱸᱰᱮᱞ ᱧᱟᱯᱟᱢ ᱵᱟᱯᱞᱟ ᱧᱮᱞᱚᱜ ᱠᱟᱱᱟ ᱢᱮᱱᱠᱷᱟᱱ ᱠᱚᱸᱰᱮᱞ ᱧᱟᱯᱟᱢ
ᱨᱚᱲ ᱵᱟᱝ ᱟᱸᱡᱚᱢᱚᱜ ᱠᱟᱱᱟ᱾
ᱢᱮᱱᱠᱷᱟᱱ ᱵᱟᱯᱞᱟ ᱢᱮᱱᱫᱟᱹᱧ ᱠᱚᱸᱰᱮᱞ ᱥᱟᱨ ᱥᱟᱹᱜᱩᱱ ᱵᱟᱯᱞᱟ ᱜᱮ ᱵᱟᱹᱲᱛᱤ ᱧᱮᱞᱚᱜ ᱠᱟᱱᱟ ᱦᱮᱸ ᱥᱮ
ᱦᱮᱸ ᱦᱮᱸ
ᱦᱮᱸ ᱟᱨ ᱡᱟᱦᱟᱸ ᱠᱚᱸᱰᱮᱞ ᱧᱟᱯᱟᱢ ᱵᱟᱯᱞᱟ ᱦᱚᱸ ᱦᱩᱭᱩᱜ ᱢᱟᱱᱮ ᱦᱳᱭ ᱫᱚ ᱵᱟᱝ ᱦᱩᱭᱩᱜ ᱠᱟᱱᱟ ᱢᱮᱱᱠᱷᱟᱱ ᱠᱚᱸᱰᱮᱞ ᱧᱟᱯᱟᱢᱚᱜ ᱠᱟᱱᱟ ᱠᱚ ᱢᱮᱱᱠᱷᱟᱱ ᱵᱟᱯᱞᱟ ᱫᱚ ᱥᱟᱨ ᱥᱟᱹᱜᱩᱱ ᱨᱮᱭᱟᱜ ᱦᱚᱨᱟ ᱞᱮᱠᱟᱛᱮᱠᱚ ᱠᱟᱹᱢᱤᱭᱮᱫᱟ
ᱚ
ᱦᱮᱸ
ᱟᱨ ᱱᱚᱜᱼᱚᱭ ᱦᱮᱸ ᱟᱞᱮᱥᱮᱫ ᱦᱚᱸ ᱚᱱᱠᱟ ᱜᱮ᱾ ᱱᱤᱛᱚᱜ ᱫᱚ ᱵᱮᱥᱤ ᱠᱟᱭᱛᱮ ᱥᱟᱨ ᱥᱟᱹᱜᱩᱱ ᱵᱟᱯᱞᱟ ᱜᱮ ᱧᱮᱞᱚᱜᱚᱜ ᱠᱟᱱᱟ᱾ ᱟᱨ ᱠᱚᱸᱰᱮᱞ ᱧᱟᱯᱟᱢ ᱵᱟᱯᱞᱟ ᱵᱮᱥᱤ ᱠᱟᱭᱛᱮ ᱠᱚᱸᱰᱮᱞ ᱧᱟᱯᱟᱢ ᱵᱟᱯᱞᱟ ᱜᱮ ᱥᱟᱨ ᱥᱟᱹᱜᱩᱱ ᱠᱷᱚᱱ ᱫᱚ ᱠᱚᱸᱰᱮᱞ ᱧᱟᱯᱟᱢ ᱵᱟᱯᱟᱜ ᱜᱮ ᱟᱞᱮ ᱥᱮᱫ ᱫᱚ ᱦᱩᱭᱩᱜ ᱠᱟᱱᱟ᱾
ᱛᱚ ᱠᱚᱸᱰᱮᱞ ᱧᱟᱯᱟᱢ ᱵᱟᱯᱞᱟ ᱟᱨ ᱥᱟᱨ ᱥᱟᱹᱜᱩᱱ ᱵᱟᱯᱞᱟᱨᱮ ᱢᱚᱫᱽᱫᱷᱮᱨᱮ ᱯᱷᱟᱨᱟᱠ ᱟᱯᱮ ᱥᱮᱫ ᱧᱮᱞᱚᱜ ᱠᱟᱱᱟ ᱥᱮ ᱵᱟᱝ?
ᱦᱮᱸ
ᱪᱮᱫ ᱞᱮᱠᱟ ᱯᱷᱟᱨᱟᱠ ᱧᱮᱞᱚᱜ ᱠᱟᱱᱟ?
ᱱᱚᱜᱼᱚᱭ ᱡᱮ ᱥᱟᱨ ᱥᱟᱹᱜᱩᱱ ᱵᱟᱯᱞᱟ ᱫᱚ ᱚᱸᱻ ᱨᱟᱭᱵᱟᱨ ᱟᱛᱮᱜ ᱠᱚ ᱪᱟᱞᱟᱜ ᱟᱠᱚ ᱠᱩᱲᱤ ᱜᱤᱫᱽᱨᱟᱹ ᱠᱚ ᱧᱮᱞᱮᱭᱟ ᱦᱮᱸᱥᱮ ᱠᱩᱲᱤ ᱜᱤᱫᱽᱨᱟᱹ ᱧᱮᱞ ᱠᱟᱛᱮᱜ ᱠᱚ ᱠᱩᱥᱤᱜᱼᱟ ᱚᱱᱟ ᱛᱟᱭᱚᱢ ᱠᱩᱥᱤ ᱠᱟᱛᱮᱜ ᱥᱟᱨ ᱥᱟᱹᱜᱩᱱ ᱱᱟᱠᱚ ᱟᱨ ᱚᱱᱟ ᱛᱟᱭᱚᱢ ᱫᱚ ᱡᱟᱦᱟᱸ ᱢᱟᱹᱞᱤᱠ ᱢᱟᱹᱞᱤᱠ ᱠᱤ ᱨᱚᱯᱚᱲᱟ ᱠᱤᱱ ᱵᱟᱯᱞᱟ ᱦᱩᱭᱩᱜᱼᱟ᱾
ᱦᱚᱸ
ᱵᱟᱹᱨᱭᱟᱹᱛᱚᱜ ᱠᱚ ᱪᱟᱞᱟᱜᱼᱟ ᱵᱟᱯᱞᱟ ᱟᱹᱜᱩᱭᱟᱠᱚ ᱦᱟᱸᱰᱮ ᱜᱮ ᱵᱟᱯᱞᱟ ᱫᱚ ᱦᱩᱭᱩᱜᱼᱟ ᱥᱤᱸᱫᱩᱨ ᱫᱟᱱ ᱠᱚᱫᱚ ᱦᱩᱭᱩᱜᱼᱟ ᱟᱹᱜᱩᱭ ᱭᱟᱠᱚ ᱟᱹᱜᱩ ᱠᱟᱛᱮ ᱛᱟᱯᱚᱨᱮ ᱚᱱᱮ ᱡᱟᱦᱟᱸ ᱮᱸᱻ ᱵᱟᱞᱟᱭᱟ ᱡᱚᱢ ᱧᱩ ᱠᱚ ᱦᱩᱭᱩᱜᱼᱟ ᱠᱩᱴᱟᱹᱢ ᱡᱟᱶᱟᱭ ᱠᱚ ᱦᱩᱭᱩᱜᱼᱟ᱾ ᱚᱱᱟ ᱯᱚᱨᱮᱜᱮ ᱱᱚᱣᱟ ᱠᱟᱹᱢᱤ ᱫᱚ ᱪᱟᱵᱟᱜ-ᱟ᱾
ᱟᱸ ᱛᱟᱦᱚᱞᱮ ᱟᱨ ᱠᱚᱸᱰᱮᱞ ᱧᱟᱯᱟᱢ ᱵᱟᱯᱞᱟ ᱫᱚ ᱪᱮᱫ ᱞᱮᱠᱟ ᱦᱩᱭᱩᱜᱼᱟ᱾ᱚᱱᱟ ᱫᱚ
ᱦᱮᱸ ᱠᱚᱸᱰᱮᱞ ᱧᱟᱯᱟᱢ ᱵᱟᱯᱞᱟ ᱫᱚ ᱠᱩᱲᱤ ᱜᱤᱫᱽᱨᱟᱹ ᱠᱚᱲᱟ ᱜᱤᱫᱽᱨᱟᱹ ᱟᱸ ᱟᱹᱠᱤᱱᱟᱜ ᱨᱟᱡᱟ ᱨᱟᱹᱡᱤ ᱠᱟᱛᱮᱜ ᱤᱫᱤᱭᱟᱭ ᱟᱨ ᱚᱲᱟᱜ ᱦᱚᱲ ᱫᱚ ᱵᱟᱝᱠᱚ ᱵᱟᱲᱟᱭ ᱦᱚᱪᱚ ᱠᱚᱣᱟ ᱠᱩᱲᱤ ᱚᱲᱟᱜ ᱦᱚᱲ ᱨᱮᱱ ᱦᱚᱲ ᱟᱸ ᱵᱟᱝᱠᱚ ᱵᱟᱲᱟᱭ ᱦᱚᱪᱚ ᱠᱚᱣᱟ ᱠᱚᱲᱟ ᱜᱤᱫᱨᱟᱹ ᱚᱲᱟᱜ ᱨᱮᱱ ᱦᱚᱸ ᱵᱟᱝᱠᱚ ᱵᱟᱲᱟᱭ ᱦᱚᱪᱚ ᱠᱚᱣᱟ᱾
ᱟᱨ ᱚᱱᱟ ᱡᱟᱦᱟᱸ ᱵᱟᱯᱞᱟ ᱚᱱᱟ ᱵᱟᱯᱞᱟ ᱫᱚ ᱠᱚᱲᱟ ᱜᱤᱫᱽᱨᱟᱹ ᱚᱲᱟᱜ ᱨᱮᱜᱮ ᱦᱩᱭᱩᱜᱼᱟ ᱠᱩᱲᱤ ᱜᱤᱫᱽᱨᱟᱹ ᱯᱟᱦᱴᱟ ᱨᱮᱱ ᱡᱟᱦᱟᱸᱭ ᱟᱡᱨᱮᱱ ᱟᱭᱩ ᱠᱚ ᱜᱚᱜᱚ ᱠᱚ ᱠᱚ ᱛᱟᱦᱮᱸᱱᱟ ᱩᱱᱠᱩ ᱠᱚ ᱚᱸᱰᱮ ᱠᱚ ᱪᱟᱞᱟᱜᱼᱟ ᱦᱩᱭ ᱵᱟᱯᱞᱟ ᱠᱚ ᱦᱩᱭᱩᱜᱼᱟ ᱚᱱᱟ ᱚᱱᱟ ᱯᱚᱨᱮ ᱫᱚ ᱚᱱᱮ ᱡᱟᱦᱟᱸ ᱠᱩᱴᱟᱹᱢ ᱡᱟᱶᱟᱭ ᱵᱚ ᱞᱟᱹᱭ ᱮᱫᱟ
ᱦᱚᱸ ᱦᱚᱸ
ᱠᱩᱴᱟᱹᱢ ᱡᱟᱶᱟᱭ ᱦᱩᱭᱩᱜᱼᱟ ᱟᱨ ᱵᱟᱞᱟ ᱧᱮᱯᱮᱞ ᱠᱚ ᱦᱩᱭᱩᱜᱼᱟ ᱟᱫᱚ ᱚᱱᱟ ᱠᱷᱟᱱ ᱚᱱᱟ ᱠᱷᱟᱱ ᱜᱮ ᱠᱟᱹᱢᱤ ᱫᱚ ᱪᱟᱵᱟᱜᱼᱟ ᱚᱱᱮ ᱚᱱᱠᱟ
ᱨᱟᱭᱵᱟᱨ ᱠᱚ ᱫᱚ ᱠᱚ ᱥᱟᱵ ᱠᱚ ᱜᱮᱭᱟ ᱨᱟᱭᱵᱟᱨ ᱫᱚᱠᱚ ᱚᱱᱟ ᱨᱮᱦᱚᱸ ᱠᱚ ᱥᱟᱵ ᱠᱚ ᱜᱮᱭᱟ ᱠᱚᱰᱮᱸᱞ ᱧᱟᱯᱟᱢ ᱨᱮᱦᱚᱸ ᱟᱫᱚᱧ ᱞᱟᱹᱭ ᱫᱟ ᱡᱮ ᱟᱹᱰᱤ ᱨᱚᱠᱚᱢ ᱵᱟᱯᱞᱟ ᱢᱮᱱᱟᱜ ᱛᱟᱵᱚᱱᱟ ᱦᱮᱸᱥᱮ ᱜᱟᱫᱷᱤ ᱡᱟᱢᱟᱭ ᱵᱟᱯᱞᱟ ᱥᱟᱸᱜᱷᱟ ᱵᱟᱯᱞᱟ ᱠᱚ ᱛᱟᱦᱚᱞᱮ ᱚᱱᱟ ᱠᱚᱫᱚ ᱟᱯᱮ ᱥᱮᱫ ᱫᱚ ᱦᱩᱭᱩᱜ ᱜᱮᱭᱟ ᱥᱮ ᱵᱟᱝ
ᱵᱟᱝ ᱵᱟᱝ ᱚᱱᱟ ᱵᱟᱯᱞᱟ ᱠᱚᱫᱚ ᱦᱟᱸᱜ ᱵᱟᱝ ᱧᱮᱞ ᱠᱟᱱᱟ ᱦᱟᱸᱜ ᱱᱤᱛ ᱫᱷᱟᱹᱵᱤᱡ ᱛᱮ ᱟᱞᱮ ᱥᱮᱫ ᱫᱚ
ᱳ
ᱚᱱᱛᱮ ᱟᱯᱮ ᱥᱮᱫ ᱫᱚ
ᱟᱞᱮ ᱥᱮᱫ ᱫᱚ ᱚᱱᱮ ᱥᱟᱸᱜᱟ ᱵᱟᱯᱞᱟ ᱠᱚᱫᱚ ᱦᱟᱸᱜ ᱵᱟᱝ ᱦᱩᱭ ᱟᱠᱟᱱᱟ ᱜᱟᱫᱫᱷᱤ ᱡᱟᱢᱟᱭ ᱵᱟᱯᱞᱟ ᱵᱟᱯᱞᱟ ᱠᱚᱜᱮ ᱦᱩᱭ ᱟᱠᱟᱱᱟ
ᱳ
ᱦᱮᱸ
ᱛᱟᱦᱚᱞᱮ ᱞᱟᱹᱭᱫᱟᱹᱧ ᱡᱮ ᱱᱚᱜᱚᱭ ᱡᱮ ᱵᱟᱯᱞᱟ ᱵᱟᱹᱦᱩ ᱟᱹᱜᱩ ᱯᱮ ᱪᱟᱞᱟᱜ ᱜᱮᱭᱟ ᱥᱮ ᱟᱯᱮ
ᱦᱚᱸ
ᱟᱯᱮ ᱥᱮᱫ ᱨᱮᱱ ᱫᱚ ᱛᱟᱦᱟᱞᱮ ᱪᱮᱫ ᱛᱮᱠᱚ ᱪᱟᱞᱟᱜ ᱜᱮᱭᱟ ᱥᱮ ᱪᱟᱞᱟᱜᱼᱟ ᱠᱟᱹᱴᱤᱡ ᱮᱢ ᱞᱟᱹᱭ ᱞᱮᱠᱷᱟᱱ ᱵᱷᱟᱹᱞᱤ ᱠᱚᱜᱼᱟ
ᱦᱮᱸ ᱟᱫᱚ ᱱᱮᱛᱟᱨ ᱫᱚ ᱦᱟᱜ ᱡᱩᱜ ᱠᱚ ᱠᱟᱹᱴᱤᱡ ᱵᱚᱫᱚᱞ ᱧᱚᱜ ᱟᱠᱟᱱᱟ ᱛᱚ ᱟᱫᱚ ᱱᱮᱛᱟᱨ ᱨᱮᱱ ᱦᱚᱲ ᱫᱚ ᱟᱫᱚ ᱥᱮᱫᱟᱭ ᱦᱚᱲ ᱞᱮᱠᱟ ᱫᱚ ᱰᱟᱝᱨᱟ ᱜᱟᱹᱰᱤ ᱛᱮᱫᱚ ᱵᱟᱝᱠᱚ ᱪᱟᱞᱟᱜ ᱠᱟᱱᱟ ᱠᱟᱱᱟ ᱟᱫᱚ ᱱᱮᱛᱟᱨ ᱱᱚᱜᱚᱭ ᱜᱟᱹᱰᱤ ᱢᱚᱴᱚᱨ ᱠᱚ ᱦᱮᱡ ᱟᱠᱟᱱ ᱛᱟᱵᱚᱱᱟ ᱟᱫᱚ ᱚᱱᱟ ᱠᱷᱟᱹᱛᱤᱨ ᱛᱮᱜᱮ ᱵᱟᱹᱨᱭᱟᱹᱛ ᱠᱚᱫᱚ ᱚᱱᱟ ᱵᱟᱥ ᱠᱚ ᱜᱮᱠᱚ ᱵᱷᱟᱲᱟᱭᱟ ᱟᱨ ᱟᱨ ᱢᱤᱫᱴᱟᱝ ᱠᱟᱹᱴᱤᱡ ᱜᱟᱹᱰᱤ ᱠᱚ ᱵᱷᱟᱰᱟᱭᱟ ᱚᱱᱟ ᱠᱚᱛᱮ ᱜᱮᱠᱚ ᱪᱟᱞᱟᱜᱼᱟ
ᱳ
ᱦᱮᱸ
ᱟᱨ ᱟᱯᱮ ᱥᱮᱫ ᱫᱚ
ᱦᱮᱸ ᱟᱞᱮ ᱥᱮᱫ ᱦᱚᱸ ᱚᱱᱠᱟ ᱜᱮ ᱦᱚᱜᱼᱚᱭ ᱦᱚᱞᱟ ᱢᱟᱸᱫᱷᱮᱨ ᱜᱮ ᱢᱤᱫᱴᱮᱱ ᱦᱚᱯᱚᱱ ᱵᱟᱭ ᱵᱟᱯᱞᱟᱭᱮᱱᱟ ᱥᱮ ᱩᱱᱤ ᱫᱚ ᱰᱟᱝᱨᱟ ᱜᱟᱹᱰᱤ ᱛᱮᱜᱮ ᱵᱟᱹᱦᱩ ᱟᱹᱜᱩᱭ ᱪᱟᱞᱟᱣ ᱞᱮᱱ ᱛᱟᱦᱮᱸᱜᱼᱟ᱾
ᱟᱪᱪᱷᱟ
ᱰᱟᱝᱨᱟ ᱜᱟᱹᱰᱤ ᱟᱹᱰᱤ ᱜᱟᱱ ᱪᱟᱨᱴᱤ ᱯᱟᱸᱪᱴᱤ ᱠᱚ ᱡᱚᱜᱟᱲ ᱠᱮᱫᱟ ᱟᱹᱛᱩ ᱨᱮᱱᱟᱜ ᱟᱨ ᱵᱟᱦᱟ ᱢᱟᱞᱟ ᱟᱛᱮᱜ ᱠᱚ ᱥᱟᱡᱟᱣ ᱠᱮᱫᱟ ᱰᱟᱝᱨᱟ ᱜᱟᱹᱰᱤ ᱜᱮ ᱟᱨ ᱰᱟᱝᱨᱟ ᱜᱟᱹᱰᱤ ᱛᱮᱜᱮ ᱟᱹᱜᱩ ᱠᱮᱫᱮᱭᱟᱭ ᱟᱨ ᱱᱮᱛᱟᱨ ᱢᱟ ᱱᱮᱛᱟᱨ ᱢᱟ ᱥᱟᱹᱜᱤᱧ ᱥᱟᱹᱜᱤᱧ ᱠᱷᱚᱱ ᱠᱚ ᱵᱟᱯᱞᱟᱜ ᱠᱟᱱᱟ ᱥᱮ ᱟᱫᱚ ᱜᱟᱹᱰᱤ ᱢᱚᱴᱚᱨ- ᱛᱮᱜᱮ ᱠᱚ ᱟᱹᱜᱩᱭᱮᱫ ᱠᱚᱣᱟ ᱵᱟᱥ ᱛᱮ ᱵᱟᱥ ᱠᱚ ᱵᱷᱟᱲᱟᱭᱮᱫᱟ ᱟᱨ ᱵᱟᱝᱠᱷᱟᱱ ᱫᱚ ᱢᱟᱨᱩᱛᱤ ᱠᱚ ᱦᱩᱰᱤᱧ ᱜᱟᱨᱤ ᱠᱚᱠᱚ ᱵᱷᱟᱲᱟᱭᱫᱟ ᱚᱱᱟ ᱠᱚᱛᱮᱜᱮ ᱢᱮᱱᱠᱷᱟᱱ ᱮᱠᱪᱩᱭᱮᱞᱤ ᱟᱵᱚ ᱡᱟᱦᱟᱱ ᱥᱮᱱ ᱟᱵᱚ ᱟᱵᱚ ᱛᱮᱜᱮ ᱡᱚᱛᱚ ᱠᱤᱪᱷᱩ ᱵᱚ ᱟᱫ ᱤᱫᱤᱭᱮᱫᱟ ᱥᱮ, ᱫᱤᱠᱩ ᱞᱮᱠᱟ ᱦᱚᱸ ᱟᱵᱚ ᱦᱚᱸᱵᱚ ᱠᱚᱨᱟᱣ ᱮᱫᱟ ᱚᱱᱟ ᱠᱚᱫᱚ ᱵᱟᱝ ᱩᱪᱤᱛᱚᱜ ᱠᱟᱱᱟ᱾ ᱡᱮᱦᱮᱛᱩ ᱟᱵᱚ ᱫᱚ ᱥᱟᱱᱛᱟᱲ ᱠᱟᱱᱟᱵᱚ ᱟᱵᱚᱣᱟᱜ ᱟᱹᱨᱤᱪᱟᱹᱞᱤ ᱫᱚ ᱟᱫ ᱮᱫᱟ ᱵᱚᱱ ᱰᱟᱝᱨᱤ ᱜᱟᱹᱰᱤ ᱛᱮᱜᱮ ᱵᱷᱟᱞᱤ ᱠᱚᱜᱼᱟ ᱤᱧᱜ ᱤᱧᱟᱹᱜ ᱞᱟᱹᱭ ᱛᱮᱫᱚ᱾
ᱦᱮᱸ ᱟᱫᱚ ᱱᱚᱜᱚᱭ ᱡᱮᱢᱚᱱ ᱡᱩᱫᱤ, ᱦᱮᱸ ᱚᱱᱟ ᱢᱟ ᱦᱮᱸ ᱜᱮ ᱟᱫᱚ ᱡᱩᱜᱽ ᱵᱚᱫᱚᱞ ᱥᱟᱶ ᱥᱟᱶᱛᱮ ᱛᱟᱞ ᱦᱚᱸ ᱢᱤᱞᱟᱹᱣ ᱦᱩᱭᱩᱜᱼᱟ ᱚᱱᱠᱟ ᱠᱚ ᱞᱟᱹᱭᱟ ᱠᱟᱫ ᱠᱟᱛᱷᱟ ᱨᱮᱠᱚ ᱨᱚᱲ ᱟᱠᱟᱫᱟ ᱟᱫᱚ ᱚᱱᱟ ᱞᱮᱠᱟᱛᱮ ᱡᱮᱢᱚᱱ ᱥᱟᱵ ᱠᱟᱜ ᱢᱮ ᱡᱩᱫᱤ ᱚᱠᱚᱭ ᱫᱚ ᱟᱥᱤ ᱠᱤᱞᱳᱢᱤᱴᱟᱨ ᱠᱷᱚᱱᱟᱜ ᱵᱟᱹᱦᱩᱭ ᱟᱹᱜᱩᱭᱮᱭᱟ ᱟᱫᱚ ᱩᱱᱤ ᱡᱩᱫᱤ ᱰᱟᱝᱨᱟ ᱜᱟᱹᱰᱤ ᱛᱮᱭ ᱪᱟᱞᱟᱜᱼᱟ, ᱛᱤᱨᱮᱭ ᱥᱮᱴᱮᱨ ᱟᱹᱜᱩᱭᱮᱭᱟ, ᱟᱫᱚ ᱚᱱᱟ ᱠᱷᱟᱹᱛᱤᱨ ᱛᱮ ᱡᱮ ᱱᱚᱜ ᱚᱭ ᱡᱮ ᱥᱩᱱᱩᱢ ᱜᱟᱹᱰᱤ ᱪᱟᱞᱟᱠ ᱫᱚ ᱞᱚᱜᱚᱱ ᱥᱮᱴᱮᱨ ᱠᱟ ᱛᱮ ᱟᱹᱜᱩ ᱫᱟᱲᱮᱭᱟᱜᱼᱟ, ᱚᱱᱟ ᱠᱷᱟᱹᱛᱤᱨ ᱛᱮᱜᱮ ᱜᱟᱹᱰᱤ ᱠᱚᱛᱮ ᱠᱚ ᱪᱟᱞᱟᱜ ᱠᱟᱱᱟ ᱰᱟᱝᱨᱟ ᱜᱟᱹᱰᱤ ᱠᱚᱫᱚ ᱱᱮᱛᱟᱨ ᱩᱱᱟᱹᱜ ᱵᱟᱝ ᱠᱚ ᱤᱫᱤᱭᱮᱫᱼᱟ ᱟᱨ ᱵᱟᱠᱷᱟᱡ ᱯᱟᱹᱦᱤᱞ ᱫᱚ ᱰᱟᱝᱨᱟ ᱜᱟᱹᱰᱤ ᱜᱮ ᱛᱟᱦᱮᱸ ᱠᱟᱱᱟ ᱡᱟᱦᱟᱸ ᱛᱤᱱᱟᱹᱜ ᱥᱟᱹᱜᱤᱧ ᱠᱷᱚᱱᱟᱜ ᱜᱮ ᱵᱟᱹᱦᱩᱭ ᱟᱹᱜᱩᱭᱮ, ᱦᱮᱸᱰᱟᱝᱨᱟ ᱜᱟᱹᱰᱤ ᱛᱮᱠᱚ ᱛᱮᱜᱮ ᱠᱚ ᱪᱟᱞᱟᱜ ᱠᱟᱱ ᱛᱟᱦᱮᱱᱟ ᱵᱚᱨᱚᱝ ᱵᱟᱨ ᱫᱤᱱ ᱞᱟᱦᱟ ᱯᱮ ᱫᱤᱱ ᱞᱟᱦᱟ ᱠᱚ ᱩᱰᱩᱠᱚᱜᱼᱟ, ᱮᱱᱛᱮ ᱨᱮᱦᱚᱸ ᱰᱟᱝᱨᱟ ᱜᱟᱹᱰᱤ ᱛᱮᱜᱮ ᱠᱚ ᱪᱟᱞᱟᱜ ᱠᱟᱱ ᱛᱟᱸᱦᱮᱱᱟ᱾
ᱦᱮᱸ ᱛᱟᱦᱚᱞᱮ ᱟᱯᱮ ᱵᱟᱯᱞᱟ ᱥᱩᱢᱚᱭ ᱢᱟᱰᱣᱟ ᱢᱟᱰᱣᱟ ᱠᱷᱩᱱᱴᱤ ᱯᱮ ᱵᱮᱱᱟᱣ ᱜᱮᱭᱟ?
ᱦᱳᱭ ᱦᱳᱭ ᱢᱟᱰᱣᱟ ᱠᱷᱩᱱᱴᱤ ᱫᱚᱠᱚ ᱵᱮᱱᱟᱣ ᱜᱮᱭᱟ᱾ ᱟᱯᱮᱥᱮᱫ ᱫᱚ?
ᱟᱞᱮᱥᱮᱫ ᱫᱚ ᱢᱟᱰᱣᱟ ᱠᱷᱩᱱᱴᱤ ᱫᱚ ᱵᱟᱝ ᱠᱚ ᱵᱮᱱᱟᱣᱟ᱾ ᱢᱮᱱᱠᱷᱟᱱ ᱢᱤᱫᱴᱮᱱ ᱡᱟᱦᱮᱨ ᱢᱟᱱᱮ ᱡᱟᱦᱮᱨ ᱛᱷᱟᱱ ᱞᱮᱠᱟ ᱦᱩᱰᱤᱧ ᱧᱚᱜ ᱞᱮ ᱵᱮᱱᱟᱣᱟ᱾ ᱚᱸᱰᱮᱜᱮ ᱥᱩᱱᱩᱢ ᱥᱤᱸᱫᱩᱨ ᱞᱮ ᱟᱬᱜᱳᱭ ᱜᱮᱭᱟ᱾ ᱟᱨᱻ ᱚᱸᱰᱮᱜᱮ ᱟᱹᱪᱩᱨ ᱵᱤᱦᱩᱨ ᱠᱟᱹᱢᱤ ᱠᱚ ᱡᱩᱫᱤ ᱠᱩᱲᱤ ᱜᱤᱫᱽᱨᱟᱹ ᱠᱚ ᱡᱟᱶᱟᱭᱟ ᱠᱚᱲᱟ ᱜᱤᱫᱽᱨᱟᱹ ᱠᱚ ᱡᱟᱶᱟᱭᱟ ᱮᱸ ᱠᱚᱲᱟ ᱜᱤᱫᱽᱨᱟᱹ ᱠᱚ ᱵᱟᱹᱦᱩ ᱟᱭᱟ ᱛᱟᱞᱦᱮ ᱚᱱᱮ ᱡᱟᱦᱟᱸ ᱟᱸᱻ ᱟᱹᱪᱩᱨ ᱵᱤᱦᱩᱨ ᱠᱚᱣᱟ ᱠᱚᱥᱮ ᱥᱩᱱᱩᱢ ᱚ- ᱡᱚᱜ ᱡᱚᱨᱚ ᱚᱡᱚᱜ ᱠᱟᱛᱮᱜ ᱚᱱᱟ ᱚᱱᱟ ᱛᱷᱟᱱ ᱞᱮᱠᱟ ᱠᱚ ᱵᱮᱱᱟᱣᱟ ᱚᱸᱰᱮ ᱜᱮᱠᱚ ᱟᱹᱪᱩᱨ ᱵᱤᱦᱩᱨ ᱠᱚᱣᱟ ᱟᱞᱮ ᱥᱮᱫ ᱫᱚ᱾
ᱚᱸᱻ
ᱟᱨ ᱟᱯᱮ ᱥᱮᱫ ᱢᱟᱰᱣᱟ ᱠᱚ ᱵᱮᱱᱟᱣᱟ ᱢᱟᱰᱣᱟ, ᱫᱚ ᱪᱮᱫ ᱠᱷᱟᱹᱛᱤᱨ ᱠᱚ ᱵᱮᱱᱟᱣᱟ?
ᱚᱱᱮ ᱡᱮᱢᱚᱱ ᱟᱯᱮ ᱞᱟᱹᱭ ᱠᱮᱜᱼᱟ ᱡᱮ ᱦᱮᱸ ᱟᱯᱮ ᱡᱟᱦᱮᱨ ᱞᱮᱠᱟ ᱚᱸᱰᱮ ᱯᱮ ᱦᱮᱸ ᱮᱢᱱᱤ ᱟᱯᱮ ᱡᱮᱢᱚᱱ ᱟᱢ ᱡᱮᱢᱚᱱᱮᱢ ᱞᱟᱹᱭ ᱠᱮᱫᱟ ᱟᱯᱮ ᱚᱸᱰᱮ ᱡᱟᱦᱮᱨ ᱞᱮᱠᱟ ᱢᱤᱫᱴᱮᱡ ᱯᱮ ᱵᱮᱱᱟᱣ ᱮᱱᱟᱜ ᱛᱷᱟᱱ ᱞᱮᱠᱟ᱾ ᱦᱮᱸᱥᱮ, ᱦᱮᱸ ᱚᱱᱟ ᱦᱚᱸ ᱚᱱᱠᱟ ᱞᱮᱠᱟ ᱜᱮᱠᱚ ᱵᱮᱱᱟᱣᱟ᱾ ᱟᱨ ᱚᱸᱰᱮ ᱜᱮᱠᱚ ᱟᱹᱪᱩᱨ ᱠᱤᱱᱟ ᱟᱨ ᱡᱟᱦᱟᱱᱟᱜ ᱤᱭᱟᱹ ᱠᱚ ᱚᱸᱰᱮ ᱜᱮᱠᱚ ᱫᱚᱦᱚᱭ ᱜᱮᱭᱟ ᱟᱨᱠᱤ᱾
ᱦᱩᱸ
ᱡᱟᱦᱟᱸ ᱚᱱᱟ ᱠᱚ ᱡᱚᱲᱚ ᱚᱡᱚᱜ ᱥᱚᱢᱚᱭ ᱦᱩᱭᱩᱜᱼᱟ, ᱚᱱᱟ ᱥᱟᱥᱟᱝ ᱫᱚ ᱥᱤᱸᱫᱩᱨ ᱫᱚ ᱡᱟᱦᱟᱸ ᱠᱚ ᱥᱟᱨᱮᱡᱚᱜᱼᱟ ᱥᱮ
ᱦᱮᱸ
ᱚᱱᱟ ᱠᱚᱫᱚ ᱚᱱᱟ ᱢᱟᱰᱣᱟ ᱨᱮᱜᱮ ᱠᱚ ᱨᱮᱯᱮᱫ ᱨᱮᱵᱮᱫ ᱫᱚᱦᱚᱭᱟ ᱾
ᱚᱸ ᱛᱟᱦᱚᱞᱮ ᱤᱭᱟᱹ ᱟᱯᱮ ᱫᱚ ᱡᱚᱠᱷᱚᱱ ᱯᱮ ᱡᱚᱠᱷᱚᱱ ᱵᱟᱯᱞᱟ ᱦᱩᱭᱩᱜ ᱛᱟᱯᱮᱭᱟ ᱟᱯᱮ ᱟᱛᱩ ᱠᱚᱨᱮ ᱪᱮᱫ ᱞᱮᱠᱟ ᱯᱮ ᱯᱮᱱᱰᱮᱞ ᱜᱮᱭᱟ ᱯᱮ?
ᱦᱮᱸ ᱯᱮᱱᱰᱮᱞ ᱵ ᱯᱮᱱᱰᱮᱞ ᱵᱚᱞ ᱛᱮ ᱫᱚ ᱱᱮᱛᱟᱨ ᱫᱚ ᱦᱟᱸᱜ ᱱᱟᱦᱟᱜ ᱡᱩᱜᱽ ᱞᱮᱠᱟᱛᱮ ᱯᱮᱱᱰᱮᱞ ᱫᱚ ᱦᱟᱸᱜ ᱟᱫᱚ ᱫᱟᱜ ᱡᱟᱹᱲᱤ ᱠᱷᱟᱹᱛᱤᱨ ᱛᱮ ᱦᱟᱸᱜ ᱠᱚ ᱯᱮᱱᱰᱤᱞᱮᱫ ᱜᱮᱭᱟ ᱦᱟᱸᱜ ᱾ ᱟᱫᱚ ᱢᱮᱱᱠᱷᱟᱱ ᱟᱞᱮ ᱫᱚ ᱪᱷᱟᱢᱰᱟ ᱵᱮᱱᱟᱣ ᱜᱮᱭᱟ ᱠᱚ ᱨᱟᱪᱟᱨᱮ ᱾
ᱦᱮᱸ
ᱦᱮᱸ ᱪᱷᱟᱢᱰᱟ ᱠᱚ ᱵᱮᱱᱟᱣ ᱜᱮᱭᱟ ᱟᱨ ᱚᱱᱟ ᱥᱟᱶᱛᱮ ᱢᱟᱰᱣᱟ ᱛᱟᱦᱮᱱᱟ ᱾
ᱚ
ᱦᱮᱸ ᱟᱨ ᱯᱮᱱᱰᱮᱞ ᱠᱚᱫᱚ ᱱᱮᱛᱟᱨ ᱫᱚᱠᱚ ᱵᱮᱱᱟᱣᱮᱫ ᱜᱮᱭᱟ ᱚᱠᱚᱭ ᱫᱚ ᱡᱩᱫᱤ ᱠᱩᱲᱟᱹᱣ ᱫᱟᱲᱮᱭᱟᱜ ᱠᱟᱱᱟᱭ ᱪᱮ ᱴᱤᱵᱤᱞ ᱨᱮᱭ ᱡᱚᱢ ᱦᱚᱪᱚᱭᱮᱫ ᱠᱚᱣᱟ ᱟᱨ ᱡᱟᱦᱟᱸᱭ ᱫᱚ ᱚᱱᱠᱟ ᱵᱟᱭ ᱠᱩᱲᱟᱹᱣ ᱫᱟᱲᱮᱭᱟᱜ ᱠᱟᱱᱟ ᱩᱱᱤ ᱫᱚ ᱢᱟᱱᱮ ᱚᱛ ᱨᱮᱜᱮ ᱡᱚᱢ ᱦᱚᱪᱚᱭᱮᱫ ᱠᱚᱣᱟ ᱢᱮᱱᱠᱷᱟᱱ ᱯᱮᱱᱰᱮᱞ ᱫᱚ ᱛᱟᱦᱮᱱ ᱛᱟᱭ ᱜᱮᱭᱟ ᱢᱟᱱᱮ ᱪᱮᱛᱟᱱ ᱫᱚ ᱡᱟᱛᱮ ᱫᱟᱜ ᱡᱟᱹᱲᱤ ᱦᱩᱭ ᱞᱮᱠᱷᱟᱡ ᱫᱚ ᱡᱮᱢᱚᱱ ᱫᱟᱜ ᱠᱚ ᱟᱞᱚ ᱡᱚᱨᱚᱜ ᱞᱮᱠᱷᱷᱟ ᱚᱱᱠᱟ ᱯᱮᱱᱰᱮᱞ ᱫᱚᱠᱚ ᱠᱚᱨᱟᱣᱮᱫ ᱜᱮᱭᱟ ᱾
ᱦᱮᱸ ᱦᱮᱸ
ᱦᱮᱸ ᱟᱯᱮ ᱚᱱᱛᱮ ᱫᱚ?
ᱟᱞᱮ ᱱᱚᱱᱛᱮ ᱦᱚᱸ ᱚᱱᱠᱟ ᱜᱮ ᱡᱟᱦᱟᱸ ᱪᱷᱟᱢᱰᱟ ᱢᱮᱱᱟᱜᱼᱟ ᱪᱷᱟ ᱪᱷᱟᱢᱰᱟ ᱠᱚ ᱵᱮᱱᱟᱣᱟ ᱾ ᱯᱩᱭᱞᱩ ᱫᱚ ᱪᱷᱟᱢᱰᱟ ᱠᱚ ᱛᱚᱞᱟ ᱾ ᱟᱨ ᱡᱷᱟᱢᱲᱟ ᱛᱚᱲ ᱨᱮ ᱚᱱᱮ ᱡᱟᱦᱟᱸ ᱥᱟᱨᱡᱚᱢ ᱥᱟᱠᱟᱢ ᱠᱚ ᱰᱟᱹᱨᱦᱟᱹᱜ ᱠᱚ ᱚᱱᱟᱠᱚ ᱟᱛᱮᱜ ᱠᱚ ᱵᱮᱱᱟᱣᱟ ᱾ ᱱᱤᱢ ᱠᱚᱠᱚ ᱢᱮᱥᱟᱜᱼᱟ ᱾ ᱩᱞ ᱰᱟᱹᱨᱟᱹᱜ ᱠᱚ ᱢᱮᱥᱟᱜᱼᱟ ᱾ ᱛᱚᱞ ᱟᱠᱚ ᱚᱱᱟ ᱠᱚ ᱾ ᱟᱨ ᱚᱱᱟᱛᱮ ᱪᱷᱟᱢᱰᱟ ᱠᱚ ᱵᱮᱱᱟᱣᱟ ᱟᱨ ᱚᱱᱟ ᱞᱟᱛᱟᱨ ᱨᱮᱜᱮ ᱦᱮ ᱡᱟᱦᱟᱸ ᱵᱟᱯᱞᱟ ᱦᱩᱭᱩᱜᱼᱟ ᱦᱟᱸᱜ ᱾ ᱚᱱᱟ ᱞᱟᱛᱟᱨ ᱨᱮᱜᱮ ᱵᱟᱯᱞᱟ ᱫᱚ ᱦᱩᱭᱩᱜᱼᱟ ᱾
ᱟᱨ ᱯᱮᱱᱰᱮᱞ ᱫᱚ ᱦᱮᱸ ᱯᱮᱱᱰᱮᱞ ᱫᱚᱠᱚ ᱯᱮᱱᱰᱮᱞ ᱜᱮᱭᱟ ᱾ ᱱᱮᱛᱟᱨ ᱢᱟᱛᱚ ᱱᱚᱝᱠᱟ ᱫᱟᱜ ᱫᱤᱱ ᱠᱚᱦᱚᱸ ᱡᱩᱫᱤᱢ ᱵᱟᱯᱞᱟᱜᱼᱟ ᱾ ᱛᱟᱦᱚᱞᱮ ᱚᱲᱟᱜ ᱫᱩᱣᱟᱹᱨ ᱢᱟ ᱚᱲᱟᱜ ᱫᱩᱣᱟᱹᱨ ᱨᱮᱢᱟ ᱩᱱᱟᱹᱜ ᱜᱟᱱ ᱯᱮᱲᱟ ᱦᱚᱸ ᱵᱟᱝᱠᱚ ᱥᱟᱦᱚᱵᱚᱜᱼᱟ ᱾ ᱚᱱᱟ ᱦᱚᱛᱮ ᱛᱮ ᱯᱮᱱᱰᱮᱞᱮᱫ ᱜᱮᱭᱟ ᱠᱚ ᱾ ᱡᱮᱛᱮ
ᱦᱮᱸ ᱮᱠᱫᱚᱢ ᱮᱠᱟᱞ ᱮᱠᱟᱞ
ᱯᱮᱲᱟ ᱠᱚ ᱡᱟᱛᱮ ᱟᱞᱚ ᱠᱚ ᱠᱚᱥᱴᱚᱜ ᱢᱟ ᱟᱨ ᱠᱚ ᱦᱟᱨᱠᱮᱛᱚᱜ ᱢᱟ ᱫᱟᱜ ᱡᱟᱹᱯᱩᱫ ᱨᱮ ᱾ ᱟᱨ ᱡᱚᱢ ᱦᱚᱪᱚ ᱦᱚᱸ ᱡᱚᱢ ᱦᱚᱪᱚ ᱫᱚ ᱡᱟᱦᱟᱸᱭ ᱫᱟᱲᱮᱭᱟᱜ ᱟᱭ ᱩᱱᱤ ᱫᱚ ᱪᱮᱭᱟᱨ ᱴᱮᱵᱤᱞ ᱨᱮ ᱮ ᱡᱚᱢ ᱦᱚᱪᱚ ᱠᱚᱣᱟᱭ ᱟᱨ ᱡᱟᱦᱟᱸᱭ ᱵᱟᱝᱠᱚ ᱫᱟᱲᱮᱭᱟᱜᱼᱟ ᱾ ᱠᱟᱹᱢᱤ ᱛᱚ ᱯᱟᱨᱚᱢ ᱞᱟᱜᱟᱜᱼᱟ ᱥᱮ ᱾ ᱵᱟᱯᱞᱟ ᱠᱟᱹᱢᱤ ᱠᱚᱫᱚ ᱾ ᱟᱫᱚ ᱚᱛ ᱨᱮᱜᱮ ᱠᱚ ᱠᱚᱨᱟᱣ ᱮᱫᱟ ᱾
ᱦᱳᱭ
ᱦᱮᱸ
ᱟᱫᱚ ᱡᱚᱛᱚ ᱦᱚᱲ ᱛᱚ ᱟᱵᱚ ᱫᱚ ᱵᱟᱝᱵᱚᱱ ᱥᱚᱢᱟᱱᱟ ᱾ ᱚᱠᱚᱭᱟᱜ ᱫᱚ ᱦᱮᱸ ᱚᱠᱚᱭ ᱫᱚᱵᱚᱱ ᱨᱮᱸᱜᱮᱡ ᱧᱚᱜ ᱜᱮᱭᱟ ᱾ ᱚᱠᱚᱭ ᱫᱚᱵᱚᱱ ᱠᱤᱥᱟᱹᱬ ᱧᱚᱜ ᱜᱮᱭᱟ ᱾
ᱦᱳᱭ
ᱦᱮᱸ
ᱛᱟᱦᱟᱞᱮ ᱱᱟᱜ ᱡᱟᱦᱟᱸ ᱵᱟᱯᱞᱟ ᱦᱩᱭᱩᱜᱼᱟ ᱾ ᱦᱮᱸ ᱥᱮ ᱵᱟᱯᱞᱟ ᱦᱩᱭ ᱠᱟᱛᱮᱜ ᱢᱟᱱᱮ ᱡᱟᱦᱟᱸ ᱵᱟᱸᱫᱷᱟᱯᱚᱱ ᱠᱚᱠᱚ ᱮᱢᱟ ᱾ ᱮᱢᱟ ᱠᱚᱣᱟ ᱥᱮ ᱚᱱᱟ ᱫᱚ ᱟᱯᱮ ᱫᱚ ᱠᱤᱛᱟᱹᱵ ᱯᱟᱹᱴ ᱨᱮ ᱫᱩᱲᱩᱵ ᱠᱟᱛᱮᱫ ᱵᱟᱸᱫᱷᱟᱯᱚᱱ ᱠᱚ ᱮᱢᱟ ᱠᱚᱣᱟ? ᱥᱮ ᱥᱤᱝᱜᱟᱥᱚᱱ ᱨᱮ ᱫᱩᱲᱩᱵ ᱠᱟᱛᱮ?
ᱵᱟᱝ ᱵᱟᱝ ᱟᱞᱮ ᱫᱚ ᱪᱮᱫ ᱥᱤᱝᱜᱟᱥᱚᱱ ᱜᱮ ᱵᱟᱭ ᱛᱟᱦᱮᱱᱟ ᱾ ᱟᱞᱮᱫ ᱫᱚ ᱡᱟᱦᱟᱱᱟᱜ ᱠᱤᱛᱟᱹ ᱯᱟᱹᱴᱭᱟᱹ ᱱᱟᱜ ᱯᱮᱭᱟᱛᱮ ᱜᱟᱞᱟᱝ ᱛᱟᱦᱮᱱᱟ ᱠᱤᱝᱵᱟ ᱢᱚᱚᱲᱮ ᱜᱚᱴᱮᱡ ᱚᱱᱟ ᱦᱳᱭ ᱦᱳᱭ ᱚᱱᱟ ᱨᱮᱜᱮ ᱚᱱᱟ ᱨᱮ ᱫᱩᱲᱩᱵ ᱠᱟᱛᱮᱜ ᱜᱮ ᱩᱱ ᱥᱩᱢᱚᱭ ᱜᱮᱠᱚ ᱮᱢᱟ
ᱟᱨ ᱟᱞᱮ ᱥᱮᱫ ᱦᱚᱸ ᱚᱱᱠᱟ ᱜᱮ ᱡᱤᱭᱮ ᱥᱤᱝᱜᱟᱥᱚᱱ ᱵᱤᱝᱜᱟᱥᱚᱱ ᱠᱚᱫᱚ ᱵᱟᱝ ᱛᱟᱦᱮᱱᱟ ᱚᱱᱮ ᱠᱤᱛᱚ ᱯᱳᱴᱤᱭᱟ ᱡᱮᱢᱚᱱ